ᱦᱮᱜ
ᱵᱟᱝ ᱡᱚᱢᱚᱜ ᱠᱟᱱᱟᱜ
ᱦᱮᱞᱳ
ᱦᱮᱸ ᱟᱫᱚ
ᱞᱟᱹᱭ ᱤᱧ ᱟᱸᱡᱚᱢᱚᱼᱜ ᱠᱟᱱᱟ
ᱟᱡᱚᱢᱚᱜ ᱠᱟᱱ ᱛᱤᱧᱟᱹ ᱥᱮ ᱵᱟᱝ᱾
ᱦᱮᱸ ᱟᱸᱡᱚᱢᱚᱜᱼᱟ ᱾
ᱳᱦᱸᱻ ᱪᱮᱫ ᱠᱚᱯᱮ ᱪᱤᱠᱟᱹᱭᱮᱫ ᱜᱮᱭᱟ?
ᱱᱚᱳᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾
ᱦᱩᱸ ᱦᱩᱸ ᱡᱟᱹᱲᱤᱭᱟ ᱚᱛᱛᱮ
ᱦᱮ ᱥᱮᱛᱟᱜ ᱠᱷᱚᱱᱟᱜ ᱡᱟᱲᱤ ᱮᱫ ᱛᱟᱦᱮᱱ ᱱᱤᱛᱳ ᱫᱚ ᱠᱟ. ᱡ ᱟᱥᱳᱲ ᱟᱠᱟᱫᱟᱭ᱾
ᱚ,, ᱱᱟᱛᱮ ᱠᱟᱹᱴᱤᱡ ᱠᱟᱹᱴᱤᱡ ᱫᱟᱲᱮᱭᱟᱜᱼᱟ᱾ ᱠᱟᱹᱴᱤᱡ ᱠᱟᱹᱴᱤᱡ ᱢᱟᱱᱮ ᱟ. ᱰᱤ ᱠᱟᱹᱴᱤᱡ ᱠᱟᱹᱴᱤᱡ
ᱵᱟᱝ ᱞᱚᱦᱚᱫ ᱟᱠᱟᱱᱟ
ᱦ ᱵᱟᱝ ᱤᱱᱠᱟᱹ ᱱᱟᱥᱮ ᱼ ᱱᱟᱥᱮ ᱪᱮᱛᱟᱱ ᱪᱮᱛᱱᱟᱼᱜ ᱠᱚ ᱜᱮ ᱞᱚᱦᱚᱫ ᱟᱠᱟᱱᱟ ᱟᱨ ᱫᱟᱨᱮ ᱵᱩᱴᱟᱹ ᱠᱚᱫᱚ ᱵᱟᱝ ᱞᱚᱦᱚᱫ ᱟᱠᱟᱱ ᱜᱮᱭᱟ
ᱜᱚᱢᱠᱮ ᱨᱚᱦᱚᱭ ᱠᱚᱫᱚ ᱮᱛᱚᱦᱚᱵ ᱠᱟᱱᱟ ᱥᱮ ᱵᱟᱝ?
ᱦᱮᱸᱻ
ᱦᱚᱨᱚ ᱫᱚᱠ ᱦᱚᱲᱚ ᱨᱚᱦᱚᱜ ᱠᱚᱫᱚᱹᱜ ᱵᱟᱱᱩᱜᱟ ᱨᱚᱦᱚᱭ ᱠᱚᱫᱚ ᱮᱛᱚᱦᱚᱵ ᱱᱟ ᱥᱮ ᱵᱟᱝ
ᱟᱣᱨᱤ ᱜᱮ ᱫᱟᱜ ᱜᱮ ᱵᱟᱭ ᱫᱟᱜ ᱠᱟᱭ ᱱᱚᱛᱮ ᱡᱟᱹᱲᱤ ᱜᱮ ᱡᱳᱨ ᱥᱮᱮᱫ ᱠᱷᱮᱛ ᱠᱚᱨᱮ ᱫᱟᱜ ᱜᱮ ᱵᱟᱹᱱᱩᱜᱼᱟ ᱦᱩᱜ ᱩ
ᱟᱯᱮ ᱫᱚ?
ᱟᱞᱮ ᱦᱚᱸ ᱱᱚᱛᱮ ᱫᱟᱜ ᱡᱟᱹᱲᱤ ᱜᱮ ᱵᱟᱝ ᱦᱩᱭ ᱟᱠᱟᱱᱟ, ᱚᱱᱟ ᱠᱷᱟᱹᱛᱤᱨ ᱵᱟᱝ ᱨᱚᱦᱚᱭ ᱦᱩᱭ ᱟᱠᱟᱱᱟ ᱮᱠᱷᱚᱱᱳ
ᱛᱟᱦᱚᱞᱮ ᱱᱤᱭᱟᱹ ᱪᱷᱚᱴ ᱵᱩᱨᱩ ᱵᱚᱸᱜᱟᱢ ᱪᱟᱞᱟᱣ ᱞᱮᱱᱟ ᱥᱮ ᱵᱟᱝ᱾
ᱵᱩᱨᱩ ᱵᱚᱸᱜᱟ ᱵᱟᱝ ᱜᱮ
ᱵᱟ. ᱧ ᱪᱟᱞᱟᱜ ᱫᱟᱲᱞᱮᱼᱟ
ᱦᱮᱸ
ᱵᱟᱞᱮ ᱪᱟᱞᱟᱣ ᱠᱟᱱᱟ
ᱦ
ᱟᱯᱮ ᱯᱮ ᱪᱟᱞᱟᱣ ᱞᱮᱱᱟ᱾
ᱵᱟᱝᱜᱮ ᱵᱟᱝ ᱪᱟᱞᱟᱣ ᱦᱳᱭ ᱠᱟᱱᱟ, ᱥᱮᱛᱟᱜ ᱠᱷᱚᱱᱟᱜ ᱫᱟᱜ ᱡᱟᱹᱲᱤ ᱦᱩᱭᱩᱜ ᱠᱟᱱ ᱛᱟᱦᱮᱸ ᱚᱱᱟ ᱠᱷᱟᱹᱛᱤᱨ ᱪᱟᱞᱟᱣ ᱵᱟᱝ ᱦᱳᱭ ᱠᱟᱱᱟ᱾
ᱦᱮᱸᱛᱚ ᱟᱞᱮ ᱦᱚᱸᱛᱚ ᱩᱱᱟ. ᱜ ᱡᱷᱟᱹᱞ ᱠᱷᱚᱱᱟᱼᱜ ᱪᱟᱞᱟᱜ ᱟᱞᱮ ᱟᱨ ᱚᱱᱮ ᱩᱱᱟᱹᱜ ᱡᱷᱟᱹᱞᱮᱢ ᱪᱟᱞᱟᱜᱼᱟ ᱟᱨ ᱚᱱᱟ ᱞᱚᱥᱚᱫ ᱜᱮ, ᱟᱨ ᱡᱟᱹᱯᱩᱫ ᱜᱮ ᱟᱨ ᱩᱱᱟᱹᱜ ᱵᱷᱤᱲ ᱜᱮ, ᱚᱠᱟ ᱥᱮᱫᱛᱮᱢ ᱪᱟᱞᱟᱜᱼᱟ, ᱚᱠᱟ ᱥᱮᱫᱛᱮᱢ ᱦᱤᱡᱩᱜᱼᱟ᱾
ᱦᱩᱸᱻᱦᱩᱸᱻ
ᱦᱮᱸ ᱪᱟᱞᱟᱣ ᱞᱮᱱᱟ ᱞᱮ ᱚᱱᱟᱨᱮ ᱴᱷᱤᱠᱟᱹ ᱟᱜᱩ ᱠᱟᱹᱟᱹᱧ ᱥᱚᱠᱛᱚ ᱵᱷᱤᱲᱚᱜ ᱜᱮᱭᱟ ᱟᱫᱚ
ᱦᱩᱢ
ᱮᱻ ᱜᱟᱹᱰᱤ ᱦᱚᱸ ᱵᱟᱝ ᱪᱟᱞᱟᱼᱜ ᱜᱮᱭᱟ ᱟᱹᱰᱤ ᱡᱷᱟᱹᱞ ᱛᱟᱲᱟᱢ ᱛᱮ ᱪᱟᱞᱟᱣ ᱦᱳᱭᱳᱜ ᱜᱮᱭᱟᱼᱼᱼ
ᱦᱩᱸ ᱚ, ᱟᱨ ᱛᱟᱦᱞᱮ ᱟᱯᱮ ᱚᱱᱛᱮ ᱱᱟᱜ ᱚᱝᱠᱟ
ᱟᱞᱮ ᱥᱮᱫ ᱟᱞᱮ ᱥᱮᱱ ᱦᱚᱸ ᱵᱩᱨᱩ ᱵᱚᱸᱜᱟ ᱦᱩᱭᱩᱜ ᱜᱮᱭᱟ ᱦᱩᱭ ᱫᱚ᱾ ᱟᱫᱚ ᱱᱚᱛᱮᱱᱟᱜ ᱪᱮᱫ ᱞᱮᱠᱟ ᱚᱱᱛᱮᱱᱟᱜ ᱪᱮᱫ ᱞᱮᱠᱟ?
ᱦᱩᱸ, ᱚᱱᱛᱮ ᱵᱚᱞ ᱠᱷᱹᱮᱞ ᱠᱚ ᱦᱩᱭᱩᱜ ᱠᱟᱱᱟ ᱥᱮ ᱵᱟᱝ ᱮᱠᱷᱚᱱ?
ᱦᱮᱸ ᱦᱩᱭᱩᱜ ᱠᱟᱱ ᱜᱮᱭᱟ᱾
ᱦᱩᱸ᱾
ᱟᱞᱮᱥᱮᱫ ᱦᱩᱭᱩᱜ ᱠᱟᱱ ᱜᱮᱭᱟ ᱵᱚᱞ ᱠᱷᱮᱹᱞ ᱠᱚᱫᱚ ᱪᱟᱹᱟᱞᱩ ᱟᱠᱟᱱ ᱜᱮᱭᱟ᱾ ᱦᱩᱸ ᱱᱮᱛᱟᱨ ᱱᱮᱛᱟᱨ ᱠᱷᱚᱱᱟᱜ ᱜᱮ ᱮᱦᱚᱵᱚᱜᱼᱟ ᱱᱟᱜ ᱱᱚᱜ-ᱚᱭ ᱟᱨ ᱡᱟᱦᱟᱸ ᱠᱚ ᱞᱟᱹᱭᱮᱫ ᱫᱩᱨᱜᱟᱹ ᱯᱩᱡᱟᱹᱨᱮ ᱚᱱᱟᱨᱮ ᱦᱩᱭᱩᱜ ᱜᱮᱭᱟ ᱟᱞᱮ ᱴᱷᱮᱱ᱾ ᱟᱨ ᱤᱱᱟᱹ ᱢᱤᱫ ᱫᱤᱱ ᱵᱟᱨ ᱫᱤᱱ ᱟᱫᱚ ᱫᱤᱱᱜ ᱜᱮ ᱞᱟᱜᱟᱣ ᱜᱮ ᱛᱟᱦᱮᱱᱟ ᱛᱤᱦᱤᱧ ᱱᱚᱸᱰᱮ ᱦᱩᱭᱩᱜᱼᱟ ᱟᱵᱟᱨ ᱫᱤᱱ ᱦᱟᱸᱰᱮ ᱦᱩᱭᱩᱜᱼᱟ ᱫᱤᱱᱜᱮ᱾
ᱦᱩᱸ᱾
ᱦᱩᱸ᱾
ᱚᱱᱟᱛᱮ ᱯᱚᱨᱚᱵᱽ ᱠᱚ ᱪᱮᱫ ᱠᱚ ᱯᱚᱨᱚᱵᱽ ᱦᱩᱭᱩᱜ ᱛᱟᱯᱮ ᱜᱮᱭᱟ?
ᱟᱞᱮᱭᱟᱜ ᱯᱚᱨᱚᱵᱽ ᱫᱚ ᱪᱮᱫ ᱪᱮᱫ ᱯᱚᱨᱚᱵᱽ ᱠᱚ ᱦᱩᱭᱩᱜ ᱜᱮᱭᱟ ᱟᱹᱰᱤ ᱜᱟᱱ ᱜᱮ ᱦᱩᱭᱩᱜ ᱜᱮᱭᱟ ᱚᱝᱠᱟ ᱢᱟ ᱥᱚᱦᱨᱟᱭ ᱠᱚ, ᱥᱟᱠᱨᱟᱛ ᱠᱚ, ᱜᱚᱢᱦᱟ ᱠᱚ, ᱪᱤᱛᱟᱹᱝ ᱠᱚ, ᱟᱨᱚ ᱟᱹᱰᱤᱜᱟᱱ ᱪᱮᱫ ᱠᱚ ᱢᱮᱱᱟᱜᱼᱟ ᱨᱚᱡᱚ ᱟᱯᱮ ᱫᱚ ᱜᱚᱢᱦᱟ ᱫᱚ ᱜᱚᱢᱦᱟᱜ ᱜᱮᱟ ᱯᱮ ᱥᱮ ᱵᱟᱝ ᱜᱮ?
ᱪᱮᱜ?
ᱜᱚᱢᱦᱟ
ᱜᱚᱢᱦᱟ ᱢᱟᱱᱮ?
ᱜᱚᱢ ᱦᱟ ᱫᱚ ᱚᱱᱮ ᱵᱟᱹᱫᱽ ᱠᱚ ᱵᱟᱠᱚ ᱪᱟᱞᱟᱜ ᱫᱤᱱ ᱵᱟᱠᱚ ᱪᱟᱞᱟᱜ ᱜᱮᱫᱚ ᱠᱚ ᱚᱱᱟᱨᱮ᱾
ᱚᱱᱟ ᱯᱚᱨᱚᱵᱽᱨᱮ᱾ ᱡᱚ ᱞᱟᱹᱭ ᱫᱚᱠᱚ ᱚᱱᱮ ᱠᱟᱲᱚ ᱠᱩᱭᱞᱤ
ᱜᱚᱢᱦᱟ ᱵᱟᱢ ᱟᱸᱡᱚᱢ ᱠᱟᱜ ᱜᱮᱭᱟ?
ᱵᱟᱠᱚ ᱪᱟᱞᱟᱜ-ᱟ ᱚᱝᱠᱟ ᱫᱩᱧ ᱟᱸᱡᱚᱢ ᱠᱟᱫᱟ ᱡᱮ ᱵᱟᱹᱛ ᱵᱟᱠᱚ ᱪᱟᱞᱟᱜ ᱜᱮᱭᱟ ᱟᱫᱚ ᱪᱮᱫ ᱨᱮ ᱵᱟᱠᱚ ᱪᱟᱞᱟᱜᱼᱟ ᱩᱱᱟᱹᱜ ᱫᱚ ᱚᱝᱠᱟ ᱠᱷᱮᱹᱞ ᱫᱚ ᱵᱟᱝ ᱦᱩᱭ ᱠᱟᱱᱟ ᱟᱨᱠᱤ᱾
ᱦᱮᱸᱛᱚ ᱜᱚᱢᱦᱟ ᱨᱮᱜᱮ ᱵᱟᱠᱚ ᱪᱟᱞᱟᱜ ᱠᱟᱹᱢᱤ ᱢᱟ᱾
ᱦᱩᱸ᱾
ᱦᱩᱸ᱾ ᱚᱱᱟᱨᱮ ᱟᱞᱮᱥᱮᱫ ᱫᱚ ᱜᱚᱢᱦᱟᱜ ᱜᱮᱭᱟ ᱠᱚ᱾
ᱦᱩᱸ᱾
ᱫᱤᱠᱩ ᱠᱚᱢᱟ ᱨᱟᱹᱠᱷᱤ ᱠᱚ ᱞᱟᱹᱭ ᱫᱚᱠᱚ ᱨᱟᱹᱠᱷᱤ ᱵᱚᱱᱫᱷᱚᱱ᱾
ᱦᱩᱸ᱾
ᱟᱯᱮ ᱥᱮᱜ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ᱾
ᱦᱳᱭᱛᱚ ᱚᱱᱟ ᱯᱚᱨᱚᱵᱽ ᱦᱚᱸᱞᱮ ᱢᱟᱱᱟᱣ ᱜᱮᱭᱟ, ᱚᱱᱟᱫᱚ ᱜᱚᱢᱦᱟ ᱯᱟᱨᱟᱵᱽ ᱥᱟᱶ ᱯᱟᱲᱟᱜ ᱫᱚ ᱟᱨ ᱫᱤᱠᱚᱣᱟᱜ ᱫᱚ ᱨᱟᱹᱠᱷᱤ ᱵᱚᱱᱷᱚᱱ᱾
ᱦᱩᱸ᱾
ᱟᱞᱮ ᱫᱚ ᱨᱟᱹᱠᱷᱤ ᱫᱚ ᱵᱟᱞᱮ ᱨᱟᱹᱠᱷᱤᱜ ᱜᱮᱭᱟ,
ᱦᱮᱸᱜ
ᱪᱮᱠᱟᱯᱮ ᱢᱟᱱᱟ ᱜᱮᱭᱟ
ᱟᱫᱚ ᱨᱟᱹᱠᱷᱤ ᱫᱚ ᱵᱟᱞᱮ ᱢᱟᱱᱟᱣ ᱫᱚ ᱟᱞᱮ ᱫᱚ ᱟᱫᱚ ᱨᱟᱹᱠᱷᱤ ᱫᱚ ᱵᱟᱞᱮ ᱛᱩᱞᱚᱜ ᱜᱮᱭᱟ ᱟᱞᱮ ᱫᱚ, ᱟᱞᱮᱫᱚ ᱯᱟᱨᱟᱵᱽ ᱜᱚᱢᱦᱟ ᱯᱟᱨᱟᱵᱽ ᱨᱟᱹᱠᱷᱤᱭᱟᱹ ᱯᱟᱨᱟᱵᱽ ᱫᱚ ᱵᱟᱝ ᱠᱟᱱ ᱛᱟᱞᱮᱭᱟ ᱟᱞᱮ ᱜᱚᱢᱦᱟ ᱯᱟᱨᱟᱵᱽ ᱡᱷᱚᱛᱚᱣᱟᱜ
ᱟᱨ ᱚᱱᱠᱟ ᱢᱟᱜ ᱢᱚᱬᱮ ᱠᱚ ᱦᱩᱭᱩᱜ ᱜᱮᱭᱟ ᱛᱚ ᱚᱱᱛᱮ?
ᱪᱤᱛᱚᱝ ᱯᱚᱨᱚᱵᱽ ᱫᱚ ᱢᱮᱱᱟᱜ ᱛᱟᱯᱮᱭᱟ ᱥᱮ ᱵᱟᱝ?
ᱯᱚᱨᱚᱵ
ᱦᱮᱞᱳ᱾
ᱦᱮᱸ ᱞᱟᱹᱭ ᱢᱮ᱾ ᱪᱮᱢ ᱞᱟᱹᱭ ᱠᱮᱫᱟ?
ᱦᱮᱞᱳ᱾
ᱦᱮᱸ ᱞᱟᱹᱭ ᱢᱮ, ᱦᱮᱞᱳ᱾ ᱦᱮᱞᱳ᱾
ᱵᱟᱭ ᱟᱸᱡᱚᱢᱚᱜ ᱠᱟᱱᱟ᱾
ᱡᱮ ᱪᱮᱫ ᱵᱷᱟᱜᱮ ᱴᱷᱤᱠ ᱵᱟᱝ ᱟᱸᱡᱚᱢ ᱞᱮᱱᱟ᱾ ᱦᱮᱞᱳ᱾ ᱦᱮᱞᱳᱻ
ᱦᱮᱞᱳᱻ
ᱦᱮᱞᱳ᱾ ᱦᱮᱞᱳ᱾ ᱦᱮᱞᱳ᱾
ᱦᱮᱞᱳ᱾